ᱦᱮᱞᱳ ᱾
ᱦᱮᱸ ᱦᱮᱞᱳ ᱡᱚᱦᱟᱨ ᱜᱮ ᱾
ᱡᱚᱦᱟᱨ ᱜᱮ, ᱡᱚᱦᱟᱨ ᱜᱮ᱾ ᱵᱮᱥ ᱵᱟᱲ ᱜᱮᱭᱟ ᱯᱮ?
ᱪᱮᱫᱠᱟ ᱢᱮ ᱦᱮᱸ ᱵᱮᱥ ᱵᱟᱲᱟ ᱜᱮ᱾ ᱟᱯᱮ ᱜᱮ ᱪᱮᱫᱠᱟ? ᱦᱩᱸ ᱟᱞᱮ ᱦᱚᱸ
ᱦᱮᱸ ᱵᱮᱥ ᱜᱮ ᱢᱮᱱᱟᱜ ᱞᱮᱭᱟ ᱱᱤᱛᱚᱜ ᱫᱚ ᱡᱚᱛᱚ ᱠᱚᱜᱮ᱾ ᱟᱸᱡᱚᱢᱚᱜ ᱠᱟᱱᱟ ᱵᱮᱥ
ᱟᱪᱪᱷᱟ ᱾ ᱛᱤᱦᱤᱧ ᱦᱮᱸ ᱟᱸᱡᱚᱢᱚᱜ ᱠᱟᱱᱟ ᱾
ᱚ ᱦᱮᱸᱛᱚ ᱚᱱᱟ ᱜᱤ ᱵᱮᱠᱠᱜᱨᱟᱣᱩᱱᱰ ᱱᱚᱭᱮᱥ ᱠᱚ ᱦᱤᱡᱩᱜ ᱠᱟᱱᱟ?
ᱦᱮᱸ ᱫᱟᱜ ᱫᱚ ᱦᱚᱞᱟ ᱠᱷᱚᱱ ᱜᱮ ᱵᱮᱥ ᱜᱮ ᱫᱟᱜ ᱮᱜ ᱠᱟᱱᱟ ᱾ ᱟᱨ ᱱᱚᱜᱼᱚᱭ ᱜᱚᱴᱟ ᱧᱤᱫᱟᱹ ᱜᱚᱴᱟ ᱥᱤᱧ ᱮ ᱫᱟᱜ ᱟᱠᱟᱫᱟ ᱾
ᱱᱤᱛᱚᱜ ᱜᱮ ᱠᱟᱹᱴᱤᱡ ᱮ ᱫᱟᱨᱩᱱ ᱧᱚᱜ ᱟᱠᱟᱫᱟ ᱾
ᱟᱨ ᱪᱟᱥ ᱵᱟᱥ ᱠᱚ ᱦᱩᱭᱩᱜ ᱠᱟᱱᱟ ᱥᱮ ᱵᱟᱝ ᱟᱯᱮ ᱚᱱᱛᱮ?
ᱦᱮᱸ ᱪᱟᱥ-ᱵᱟᱥ ᱠᱚᱫᱚ ᱱᱚᱜ-ᱚᱭ ᱦᱟᱸᱜ ᱮᱦᱚᱵ ᱠᱟᱱᱟ ᱱᱚᱜ-ᱚᱭ ᱦᱟᱸᱜ ᱮᱨ ᱟᱯᱷᱚᱨ ᱠᱚ ᱠᱚ ᱫᱚ ᱦᱳᱭ ᱵᱟᱲᱟ ᱠᱟᱱᱟ ᱵᱟᱹᱫᱽ ᱠᱚᱨᱮᱱᱟᱜ ᱫᱚ ᱟᱵᱟᱨ᱾ ᱵᱟᱹᱭᱦᱟᱹᱲ ᱠᱚ ᱞᱟᱹᱜᱤᱫ ᱫᱚ ᱦᱟᱸᱜ ᱱᱚᱜᱼᱚᱭ ᱛᱟᱭᱚᱢ ᱧᱚᱜᱚᱜ ᱜᱮᱭᱟ ᱱᱚᱜᱼᱚᱭ ᱦᱟᱜ ᱫᱟᱜ ᱠᱚ ᱱᱤᱛᱚᱜ ᱫᱚ ᱟᱢᱵᱟᱼᱵᱚᱛᱤ ᱤᱭᱟᱹᱛᱮ ᱠᱷᱩᱵ ᱟᱢᱵᱟᱵᱚᱛᱤ ᱤᱭᱟᱹᱛᱮ ᱠᱷᱩᱵ ᱡᱳᱨ ᱜᱮᱭ ᱫᱟᱜ ᱮᱜ ᱠᱟᱱᱟ ᱟᱫᱚ ᱛᱷᱚᱲᱟ ᱵᱟᱝ ᱡᱩᱛ ᱠᱟᱱᱟ ᱮᱨ ᱟᱫᱚ ᱚᱱᱟ ᱤᱭᱟᱹᱛᱮ ᱱᱤᱛᱚᱜ ᱱᱚᱣᱟ ᱟᱢᱵᱟᱵᱚᱛᱤ ᱵᱷᱳᱨ ᱢᱟ ᱠᱟᱹᱢᱤ ᱵᱟᱭ ᱜᱟᱱᱚᱜ ᱠᱟᱱᱟ
ᱟᱞᱮᱥᱮᱱ ᱫᱚ ᱯᱮ ᱫᱤᱱ ᱟᱢᱵᱟᱵᱚᱛᱤ ᱞᱮ ᱢᱟᱱᱟᱣ ᱛᱟᱦᱮᱱᱟ ᱪᱮᱫ ᱪᱚ ᱵᱟᱝ ᱟᱸᱡᱚᱢ ᱞᱮᱱᱟ?
ᱛᱮᱦᱮᱧ ᱢᱟᱱᱮ ᱛᱚᱞᱟ ᱠᱚᱯᱮ ᱜᱤᱰᱤ ᱠᱟᱫᱟ ᱥᱮ ᱵᱟᱝ ᱪᱟᱨᱟ ᱠᱚ?
ᱦᱮᱸ ᱚᱱᱟ ᱠᱚᱫᱚ ᱱᱟᱦᱟᱜ ᱜᱤᱰᱤ ᱠᱚᱫᱚ ᱦᱩᱭ ᱠᱟᱱ ᱜᱮᱭᱟ ᱥᱟᱱᱟᱢ ᱜᱤ ᱚᱱᱮ ᱵᱚᱞᱮ ᱵᱚᱞᱮ ᱵᱟᱹᱫᱽ ᱨᱮᱱᱟᱜ ᱫᱚ ᱦᱩᱭ ᱠᱟᱱ ᱜᱮᱭᱟ ᱪᱮᱛᱟᱱ ᱪᱮᱛᱟᱱ ᱠᱚᱨᱮᱱᱟᱜ ᱞᱟᱦᱟ ᱧᱚᱜ ᱛᱮᱜᱮ ᱱᱤᱛᱚᱜ ᱫᱚ ᱦᱟᱸᱜ ᱚᱢᱚᱱᱚᱜ ᱠᱟᱱᱟ ᱦᱟᱸᱜ ᱱᱚᱜᱼᱚᱭ ᱛᱷᱚᱲᱟ ᱛᱷᱚᱲᱟ ᱦᱟᱨᱟ ᱟᱨ ᱵᱟᱹᱭᱦᱟᱹᱲ ᱠᱚ ᱞᱟᱹᱜᱤᱫ ᱫᱚ ᱱᱚᱜᱼᱚᱭ ᱫᱟᱜ ᱢᱚᱸᱡᱽᱛᱮ ᱩᱱᱥᱳᱢᱚᱭ ᱵᱟᱭ ᱫᱟᱜ ᱞᱮᱫᱟ ᱛᱚ ᱵᱷᱟᱜᱤ ᱴᱷᱤᱠ ᱛᱮ ᱟᱫᱚ ᱫᱟᱜ ᱠᱚᱭᱚᱜ ᱦᱚᱨ ᱨᱮᱞᱮ ᱛᱟᱦᱮᱸ ᱞᱮᱱᱟ ᱛᱟᱠᱷᱮ ᱫᱚ ᱢᱟ ᱟᱢᱲᱟᱵᱟᱹᱛᱤ ᱜᱮ ᱛᱤᱭᱟᱹᱜ ᱮᱱᱟ ᱟᱨ ᱟᱢᱲᱟᱵᱟᱛᱤ ᱡᱮᱢᱚᱱᱮ ᱛᱚ ᱟᱞᱮ ᱥᱮᱜ ᱢᱟ ᱠᱟᱹᱢᱤ ᱠᱚᱢᱟ ᱵᱟᱝ ᱜᱟᱱᱚᱜ-ᱟ ᱟᱢᱲᱟ ᱵᱟᱹᱛᱤ ᱨᱮᱫᱚ ᱯᱮ ᱫᱤᱱ ᱫᱷᱟᱹᱨᱤᱡ ᱟᱞᱮ ᱫᱚ ᱱᱚᱛᱮ ᱥᱤᱭᱳᱜ ᱥᱮ ᱢᱮᱲᱦᱮᱫ ᱠᱚᱛᱮ ᱞᱟ ᱠᱚᱫᱚ ᱱᱟᱦᱟᱜ ᱵᱟᱭ ᱜᱟᱱᱚᱜ ᱠᱟᱱᱟ᱾
ᱛᱟᱦᱚᱞᱮ ᱟᱢᱵᱟᱵᱚᱛᱤ ᱵᱷᱟᱜᱮ ᱜᱮ ᱯᱮ ᱢᱟᱱᱟᱣ ᱜᱮᱭᱟ?
ᱦᱮᱸ ᱵᱷᱟᱜᱤ ᱜᱮᱞᱮ ᱢᱟᱱᱟᱣ ᱛᱟᱦᱮᱱᱟ ᱯᱮ ᱫᱤᱱ ᱦᱟᱹᱵᱤᱡ ᱞᱮ ᱢᱟᱱᱟᱣ ᱛᱟᱦᱮᱱᱟ ᱛᱤᱦᱤᱧ ᱠᱷᱚᱱᱟᱜ ᱞᱟᱜᱟᱣᱮᱱ ᱛᱟᱞᱮᱭᱟ
ᱢᱟᱱᱮ ᱟᱢᱟᱵᱚᱛᱤ ᱨᱮ ᱠᱳᱱᱚ ᱟᱯᱮᱭᱟᱜ ᱯᱳᱜᱨᱟᱢ ᱴᱳᱜᱨᱟᱢ ᱠᱚ ᱦᱳᱭᱳᱜ ᱜᱮᱭᱟ ᱚᱱᱥᱴᱷᱟᱱ ᱠᱚ?
ᱦᱮᱸ ᱯᱨᱳᱜᱨᱟᱢ ᱫᱚ ᱱᱟᱦᱟᱜ ᱱᱚᱜᱼᱚᱭ ᱱᱚᱝᱠᱟ ᱡᱮᱢᱚᱱ ᱼᱼ ᱢᱟᱹᱭ ᱠᱚᱵᱚᱱ ᱡᱟᱶᱟᱭ ᱠᱟᱠᱚ ᱛᱟᱦᱮᱱᱟ ᱟᱫᱚ ᱢᱟᱹᱭ ᱛᱮᱭᱟᱝ ᱠᱚᱜᱮ ᱱᱟᱦᱟᱜ ᱵᱚᱱ ᱱᱮᱣᱛᱟ ᱠᱚ ᱼᱼ ᱠᱚᱣᱟ ᱟᱨ ᱡᱟᱦᱟᱸᱭ ᱠᱚᱨᱮᱱ ᱢᱟᱹᱭ ᱛᱮᱭᱟᱝ ᱠᱚ ᱵᱟᱹᱱᱩᱜ ᱠᱟᱜ ᱠᱚ ᱠᱷᱟᱡ ᱫᱚ ᱯᱮᱲᱟ ᱠᱚᱦᱚᱸ ᱵᱚᱱ ᱱᱮᱣᱛᱟᱭᱮᱫ ᱠᱚᱜᱮᱭᱟ ᱱᱟᱦᱟᱜ ᱟᱨ ᱼᱼ ᱡᱮᱢᱚᱱ ᱱᱮᱣᱛᱟ ᱠᱟᱛᱮᱜ ᱞᱩᱜᱽᱲᱤ ᱠᱚᱵᱚᱱ ᱮᱢᱟᱣᱠᱚ ᱛᱟᱦᱮᱱᱟ᱾ ᱟᱨ ᱵᱚᱞᱮ ᱟᱹᱰᱤ ᱨᱟᱹᱥᱠᱟᱹ ᱛᱮ ᱡᱚᱢ ᱧᱩ ᱦᱩᱭᱩᱜ ᱛᱟᱦᱮᱱᱟ ᱡᱮᱢᱚᱱ ᱠᱤ ᱠᱷᱟᱱᱴᱷᱟᱲ ᱵᱤᱞᱤ ᱠᱚ ᱩᱞ ᱵᱤᱞᱤ ᱠᱚ ᱛᱤᱱᱟᱹᱜ ᱡᱚ-ᱵᱤᱞᱤ ᱨᱮᱱᱟᱜ ᱛᱟᱦᱮᱱᱟ ᱾
ᱚᱱᱟ ᱠᱚ ᱡᱚᱢ᱾
ᱟᱪᱪᱷᱟ ᱟᱨ ᱮᱢᱱᱤ ᱡᱮᱞ ᱯᱮ ᱯᱤᱴᱷᱟᱹᱭ ᱯᱤᱴᱷᱟᱹᱭ ᱜᱮᱭᱟ ᱱᱤᱭᱟᱹ ᱟᱢᱟᱵᱚᱛᱤ ᱨᱮ?
ᱟᱢᱟᱵᱚᱛᱤ ᱨᱮᱫᱚ ᱡᱮᱞ ᱠᱚᱫᱚ ᱱᱟᱜ ᱦᱮᱸ ᱯᱤᱴᱷᱟᱹ ᱫᱚᱦᱟᱸᱜ ᱵᱟᱝ ᱜᱟᱱᱚᱜ ᱠᱟᱱᱟ ᱯᱤᱴᱷᱟᱹ ᱫᱚ ᱦᱟᱸᱜ ᱵᱟᱝ ᱦᱩᱭᱩᱜᱼᱟ ᱢᱮᱱᱠᱷᱟᱱ ᱼᱼ ᱡᱤᱞ ᱠᱚᱫᱚ ᱯᱩᱨᱟᱹ ᱞᱮ ᱡᱚᱢ ᱛᱟᱦᱮᱱ ᱜᱮᱭᱟ ᱵᱚᱞᱮ ᱱᱤᱛ ᱫᱚ ᱟᱢᱲᱟᱵᱚᱛᱤ ᱨᱮᱦᱟᱸᱜ ᱱᱚᱜᱼᱚᱭ ᱥᱩᱠᱨᱤ ᱠᱚᱦᱟᱸᱜ ᱵᱩᱜᱤ ᱛᱮᱠᱚ ᱜᱚᱡ ᱠᱚᱣᱟ ᱾ ᱟᱫᱚ ᱥᱩᱠᱨᱤ ᱡᱤᱞ ᱦᱩᱭᱱᱟ ᱟᱨ ᱥᱩᱠᱨᱤ ᱡᱤᱞ ᱠᱚ ᱵᱟᱝ ᱧᱟᱢᱚᱜ ᱠᱷᱟᱱ ᱫᱚ ᱦᱟᱸᱜ ᱮᱱᱛᱮᱜ ᱥᱤᱢ ᱡᱤᱞ ᱠᱚᱜᱤ ᱵᱚᱱ ᱡᱚᱢᱮᱜ ᱠᱟᱱᱟ ᱦᱟᱸᱜ ᱾ ᱪᱮᱫᱟᱜ ᱥᱮ ᱱᱚᱣᱟ ᱯᱮᱫᱤᱱ ᱫᱷᱟᱹᱨᱤᱡ᱾ ᱫᱚ ᱵᱚᱞᱮ ᱟᱞᱮ ᱯᱩᱨᱟᱹ ᱞᱮ ᱡᱚᱢ-ᱧᱩᱭ ᱛᱟᱦᱮᱱᱟ ᱯᱩᱨᱟᱹ ᱡᱚᱢ-ᱧᱩ ᱨᱟᱹᱥᱠᱟᱹ ᱾ ᱟᱨ ᱵᱚᱸᱜᱟ ᱵᱩᱨᱩ ᱡᱟᱜᱽ ᱜᱤ ᱪᱚᱰᱚᱨ ᱵᱟᱲᱟ ᱠᱚ ᱦᱳᱭᱳᱜ ᱛᱟᱦᱮᱱᱟ ᱵᱟᱵᱟ ᱛᱟᱠᱩ᱾
ᱟᱪᱪᱷᱟ ᱟᱪᱪᱷᱟ ᱾
ᱯᱮ ᱫᱤᱱ ᱫᱷᱟᱹᱨᱤᱡ ᱫᱚ ᱵᱚᱞᱮ᱾ ᱵᱟᱞᱮ ᱠᱟᱹᱢᱤ ᱵᱟᱲᱟᱭᱟ ᱱᱤᱛᱚᱜ ᱢᱟ ᱮᱱᱛᱮᱡ ᱠᱟᱹᱢᱤ ᱵᱟᱝ ᱦᱩᱭᱩᱜᱼᱟ, ᱟᱨ ᱡᱟᱦᱟᱸ ᱥᱮᱫ ᱱᱚᱜ ᱤᱧ ᱜᱟᱞᱢᱟᱨᱟᱣ ᱵᱟᱲᱟᱭᱱᱟ ᱟᱭᱢᱟ ᱞᱮᱠᱟ ᱚᱱᱠᱟᱱ ᱱᱚᱜ ᱤᱧ ᱜᱟᱞᱢᱟᱨᱟᱣ ᱠᱮᱫᱟ ᱟᱭᱢᱟ ᱞᱮᱠᱟᱱ ᱦᱚᱲ ᱥᱟᱶ ᱛᱟᱦᱮᱸᱱᱟᱱ ᱛᱟᱦᱮ ᱱᱟᱠ ᱡᱟᱦᱟᱸᱭ ᱫᱚ ᱟᱢᱲᱟᱵᱚᱛᱤ ᱠᱚ ᱢᱟᱱᱟᱣ ᱠᱮᱜᱼᱟ, ᱮᱠᱥᱚᱯ ᱱᱚᱜ-ᱚᱭ ᱢᱤᱫ ᱥᱚᱯᱛᱟ ᱞᱟᱦᱟ ᱨᱮ ᱟᱨ ᱡᱟᱦᱟᱸᱭ ᱫᱚ ᱢᱤᱫ ᱫᱤᱱ ᱜᱟᱱ ᱜᱮᱠᱚ ᱢᱟᱱᱟᱣᱮᱫ ᱠᱟᱱᱟ ᱟᱨ ᱟᱯᱮ ᱥᱮᱫ ᱫᱚ ᱛᱤᱱᱟᱹᱜ ᱫᱤᱱ ᱠᱚ ᱢᱟᱱᱟᱣ ᱛᱟᱦᱮᱱᱟ?
ᱟᱞᱮ ᱥᱮᱫ ᱫᱚ ᱢᱤᱫ ᱫᱤᱱ ᱠᱚ ᱢᱟᱱᱟᱣ ᱜᱮᱭᱟ ᱛᱮᱦᱤᱧ ᱜᱮ ᱾
ᱚ ᱢᱤᱫ ᱫᱤᱱ ᱜᱮ᱾ ᱦᱮᱸ ᱚᱱᱠᱟ ᱜᱤᱧ ᱜᱟᱞᱢᱟᱨᱟᱣ ᱠᱮᱜᱼᱟ ᱾
ᱠᱚᱱ ᱱᱤᱭᱟᱹ ᱢᱤᱫ ᱫᱤᱱ ᱜᱮ ᱧᱮᱞ ᱟᱹᱜᱩ ᱦᱩᱭ ᱠᱟᱱᱟ᱾ ᱮᱠᱷᱚᱱ ᱦᱚᱸ ᱢᱤᱫ ᱫᱤᱱ ᱜᱮᱠᱚ ᱢᱟᱱᱟᱣ ᱜᱮᱭᱟ᱾ ᱚᱱᱮ ᱯᱮ ᱫᱤᱱ ᱫᱷᱚᱨᱮ ᱫᱚ ᱵᱟᱝ ᱾
ᱦᱳᱭ ᱦᱳᱭ ᱦᱳᱭ ᱦᱳᱭ ᱟᱫᱚ ᱚᱱᱮ ᱚᱱᱠᱟ ᱜᱤ ᱱᱤᱛᱚᱜ ᱢᱤᱫ ᱠᱤᱪᱷᱩ ᱠᱷᱚᱱ ᱯᱚᱨᱮᱧ ᱜᱟᱞᱢᱟᱨᱟᱣ ᱠᱮᱫᱟ ᱩᱱᱤᱭ ᱞᱟᱹᱭ ᱠᱮᱜᱼᱟ ᱟᱞᱮ ᱫᱚ ᱢᱤᱫ ᱥᱚᱯᱛᱟ ᱞᱟᱦᱟ ᱨᱮ ᱦᱩᱭᱮᱱ ᱛᱟᱞᱮᱭᱟ ᱚᱱᱠᱟᱭ ᱞᱟᱹᱭ ᱠᱮᱜ-ᱟ ᱾
ᱟᱪᱪᱷᱟ ᱾
ᱦᱳᱭ ᱟᱨ ᱵᱮᱠᱜᱨᱟᱣᱩᱱᱰ ᱱᱚᱭᱮᱥ ᱦᱤᱡᱩᱜ ᱠᱟᱱᱟ ᱥᱮ ᱪᱮᱜ ᱤᱧᱟᱹᱜ ᱠᱷᱚᱡ?
ᱵᱟ-ᱵᱟ ᱳᱭ ᱦᱟᱞᱠᱟ ᱴᱮᱵᱤᱞ ᱪᱮᱭᱟᱞ ᱨᱮᱱᱟᱜ ᱤᱭᱟᱹ ᱟᱣᱟᱡᱽ ᱦᱩᱭᱩᱜ ᱠᱟᱱ ᱛᱟᱦᱮᱸᱫ ᱾
ᱚ ᱱᱤᱛᱚᱜ ᱫᱚ ᱡᱟᱦᱟᱱᱟᱜ ᱵᱟᱝ ᱟᱸᱡᱚᱢᱚᱜ ᱠᱟᱱᱟ?
ᱵᱟ - ᱵᱟ
ᱦᱳᱭ ᱪᱮᱫᱟᱜ ᱥᱮ ᱵᱮᱠᱜᱨᱩᱱᱰ ᱨᱮᱱᱟᱜ ᱱᱚᱭᱮᱥ ᱦᱮᱡ ᱞᱮᱱ ᱠᱷᱟᱡ ᱯᱷᱳᱱ ᱨᱤᱡᱮᱠᱴᱚᱜ ᱛᱟᱦᱮᱱᱟ ᱥᱮ ᱟᱫᱚ ᱚᱱᱮ ᱚᱱᱟ ᱞᱟᱹᱜᱤᱫ ᱵᱚᱞᱮ ᱯᱨᱚᱛᱷᱚᱢ ᱨᱮ ᱱᱚᱣᱟ ᱫᱚ ᱠᱩᱞᱤ ᱟᱹᱰᱤ ᱞᱟᱹᱠᱛᱤ ᱜᱮᱭᱟ᱾ ᱵᱟᱠᱷᱟᱱ ᱢᱟ ᱦᱟᱸᱜ ᱢᱚᱥ ᱛᱤᱜᱤᱞᱟᱝ ᱨᱚᱲᱟ ᱟᱨ ᱦᱟᱸᱜ ᱮᱠᱫᱚᱢ ᱵᱮᱠᱜᱨᱟᱣᱩᱱᱰ ᱱᱚᱭᱮᱥ ᱛᱟᱦᱮᱱ ᱠᱷᱟᱡ ᱯᱷᱤᱨ ᱨᱤᱡᱮᱠᱴᱮᱱ ᱛᱟᱞᱟᱝ ᱜᱤ ᱠᱚᱞ ᱾
ᱦᱮᱸ ᱦᱮᱸ ᱛᱟᱞᱮ ᱟᱯᱮ ᱥᱮᱜ ᱥᱚᱨᱦᱟᱭ ᱯᱮ ᱢᱟᱱᱟᱣ ᱜᱤᱭᱟ ᱥᱚᱨᱦᱟᱭ?
ᱦᱮᱸ ᱥᱚᱨᱦᱟᱭ ᱫᱚ ᱟᱵᱚ ᱡᱚᱛᱚ ᱦᱚᱲᱟᱜ ᱠᱟᱱᱟ ᱥᱮ ᱟᱫᱚ ᱥᱚᱨᱦᱟᱭ ᱫᱚ ᱡᱚᱛᱚ ᱜᱮᱵᱚᱱ ᱢᱟᱱᱟᱣ ᱛᱟᱦᱮᱱ ᱜᱮᱭᱟ ᱮᱱᱛᱮᱫ ᱪᱤᱜ ᱞᱮᱠᱟ ᱱᱚᱜᱼᱚᱭ ᱼᱼ ᱡᱚᱛᱚ ᱦᱚᱲᱟᱜ ᱪᱤᱜ ᱞᱮᱠᱟ ᱦᱩᱭᱩᱜ ᱛᱟᱦᱮᱱᱟ, ᱵᱷᱟᱹᱜᱤ ᱢᱟᱱᱮ ᱛᱷᱚᱲᱟ ᱦᱟᱱᱛᱮ ᱱᱟᱛᱮᱜ ᱛᱟᱵᱚᱱᱟ ᱡᱟᱦᱟᱸᱭ ᱫᱚ ᱥᱚᱨᱦᱟᱭ ᱵᱚᱸᱜᱟ ᱨᱮᱠᱚ ᱵᱚᱸᱜᱟᱜ ᱛᱟᱦᱮᱱᱟ᱾ ᱡᱮᱢᱚᱱ ᱠᱤᱱ ᱢᱮᱱᱟ ᱠᱟᱨᱛᱤᱠ ᱨᱮ ᱦᱮᱸ ᱥᱮ ᱵᱟᱝ?
ᱦᱮᱸ ᱾
ᱟᱨ ᱟᱞᱮ ᱥᱮᱱ ᱫᱚ ᱱᱚᱛᱮ ᱫᱚ ᱥᱚᱨᱦᱟᱭ ᱫᱚ ᱦᱩᱭᱩᱜ ᱛᱟᱦᱮᱱᱟ ᱯᱩᱥ ᱵᱚᱸᱜᱟ ᱨᱮ᱾ ᱞᱟᱥᱴ ᱯᱩᱥ ᱯᱩᱥ ᱾ ᱡᱮ ᱤᱧ ᱢᱮᱱᱟ ᱤᱝᱨᱮᱡᱤ ᱛᱮᱫᱚ ᱱᱚᱛᱮ ᱫᱚᱥ ᱛᱟᱹᱨᱤᱠᱷ ᱱᱚ ᱛᱟᱹᱨᱤᱠᱷ ᱠᱷᱚᱡ ᱞᱮ ᱮᱦᱚᱵᱚᱜᱼᱟ ᱾
ᱟᱪᱪᱷᱟ ᱾
ᱟᱨ ᱥᱟᱠᱨᱟᱛ ᱫᱚ ᱦᱟᱸᱜ ᱢᱤᱫ ᱫᱚᱢ ᱛᱮᱜᱮ ᱦᱩᱭᱩᱜ ᱛᱟᱞᱮᱭᱟ ᱡᱚᱛᱚ ᱦᱚᱲᱟᱜ ᱵᱚᱞᱮ ᱾
ᱟᱨ ᱥᱚᱦᱚᱨᱟᱭ ᱨᱮ ᱢᱟᱱᱮ ᱟᱹᱛᱩ ᱦᱚᱲ ᱯᱮ ᱥᱮ ᱡᱚᱢ ᱦᱚᱪᱚ ᱠᱟᱣᱟ ᱤᱥᱤᱱ ᱵᱟᱥᱟᱝ ᱠᱟᱛᱮᱜ ᱥᱮ ᱨᱚᱠᱚᱢ ᱱᱤᱭᱚᱢ ᱢᱮᱱᱟᱜᱼᱟ ᱟᱯᱮᱥᱮᱫ?
ᱦᱮᱸ ᱱᱤᱭᱚᱢ ᱫᱚ ᱢᱮᱱᱟᱜ ᱜᱮᱭᱟ ᱡᱮ ᱫᱤᱱ ᱠᱚ ᱢᱮᱛᱟᱜ ᱠᱟᱱᱟ ᱥᱟᱠᱨᱟᱛ ᱫᱤᱱ ᱦᱤᱞᱳᱜ ᱾ ᱡᱮᱧ ᱞᱟᱹᱭᱟ ᱵᱚᱞᱮ ᱪᱮᱫ ᱞᱮᱠᱟᱧ ᱞᱟᱹᱭᱟᱢ ᱠᱟᱱᱟ, ᱟᱞᱮᱥᱮᱫ ᱪᱮᱫ ᱞᱮᱠᱟ ᱠᱚ ᱥᱚᱦᱚᱨᱟᱭ ᱚᱜ ᱛᱟᱦᱮᱱᱟ ᱴᱷᱤᱠ ᱜᱮᱭᱟ ᱾ ᱡᱮᱢᱚᱱ ᱮᱦᱚᱵ ᱫᱤᱱ ᱦᱩᱭᱮᱱ ᱛᱟᱵᱚᱱᱟ ᱩᱢᱩᱜ ᱫᱤᱱ, ᱡᱮᱢᱚᱱ ᱠᱚ ᱱᱮᱰᱟ ᱠᱮᱫᱟ ᱢᱟᱺᱡᱷᱤ ᱯᱟᱨᱟᱱᱤᱠ ᱦᱮᱸ ᱥᱮ ᱟᱛᱳ ᱨᱮᱠᱚ ᱱᱮᱰᱟ ᱠᱮᱫᱟ
ᱦᱮᱸ ᱾
ᱤᱱᱟ ᱠᱟᱛᱮᱜ ᱡᱮᱢᱚᱱ ᱵᱚᱱ ᱩᱢᱩᱜ ᱫᱤᱱ ᱦᱤᱞᱳᱜ ᱜᱚᱲ ᱯᱩᱡᱟᱹ ᱦᱩᱭᱩᱜ ᱛᱟᱦᱮᱱᱟ ᱢᱟᱺᱡᱷᱤ ᱯᱟᱨᱟᱱᱤᱠ ᱱᱟᱭᱠᱮ ᱱᱤᱭᱟᱹ ᱠᱚ ᱪᱟᱞᱟᱜ ᱛᱟᱦᱮᱱᱟ ᱦᱮᱸ ᱥᱮ ᱾ ᱚᱱᱟ ᱢᱟ ᱡᱚᱛᱚ ᱦᱚᱲ ᱜᱮ ᱢᱤᱫ ᱜᱮᱵᱚᱱ ᱯᱩᱡᱟᱹᱜ ᱛᱟᱦᱮᱱᱟ ᱯᱩᱡᱟᱹ ᱢᱟ ᱩᱢᱩᱜ ᱫᱤᱱ ᱦᱩᱭᱱᱟ, ᱵᱚᱸᱜᱟᱜ ᱫᱤᱱ ᱦᱩᱭᱱᱟ, ᱠᱷᱩᱱᱴᱟᱹᱣ ᱫᱤᱱ ᱦᱩᱭᱱᱟ ᱟᱨ ᱡᱮᱢ ᱞᱟᱹᱭ ᱠᱮᱫᱟ ᱤᱭᱟᱹ ᱦᱚᱲ ᱵᱚᱞᱮ ᱡᱤᱞ ᱩᱛᱩ ᱫᱟᱠᱟ ᱛᱚ ᱚᱱᱟᱫᱚ ᱟᱞᱮ ᱥᱟᱠᱨᱟᱛ ᱦᱤᱞᱳᱜ ᱞᱮ ᱡᱚᱢ ᱚᱪᱚ ᱠᱚ ᱛᱟᱦᱮᱱᱟ ᱾ ᱦᱮᱸ ᱚᱱᱟ ᱫᱚ ᱟᱞᱮ ᱥᱟᱠᱨᱟᱛ ᱦᱤᱞᱳᱜ ᱞᱮ ᱡᱚᱢ ᱦᱚᱪᱚ ᱠᱚ ᱛᱟᱦᱮᱱᱟ᱾ ᱡᱮᱢᱚᱱ ᱥᱮᱛᱟᱜ ᱵᱮᱲᱟ ᱫᱚ ᱫᱟᱠᱟ ᱵᱚᱱ ᱡᱚᱢ ᱠᱮᱜᱼᱟ, ᱦᱟᱹᱱᱤ ᱚᱲᱟᱜ ᱨᱮ ᱱᱟᱹᱭ ᱚᱲᱟᱜ ᱨᱮ ᱚᱱᱠᱟ ᱡᱚᱛᱚ ᱦᱚᱲ ᱾ ᱠᱚ ᱦᱚᱦᱚ ᱤᱫᱤᱭᱟ᱾
ᱟᱪᱪᱷᱟ ᱟᱞᱮ ᱥᱮᱫ ᱜᱮᱛᱚ ᱟᱞᱮ ᱟᱞᱮᱥᱮᱫ ᱠᱤᱱᱛᱩ ᱱᱤᱭᱟᱹ ᱱᱤᱭᱚᱢ ᱫᱚ ᱵᱟᱹᱱᱩᱜᱼᱟ ᱡᱮ ᱟᱛᱩ ᱦᱚᱲ ᱚᱱᱟ ᱥᱟᱠᱨᱟᱛ ᱥᱚᱢᱚᱭ ᱡᱚᱢ ᱦᱚᱪᱚ ᱠᱚ ᱦᱩᱭᱩᱜᱼᱟ᱾ ᱠᱤᱱᱛᱩ ᱮᱴᱟᱜ ᱥᱮᱫ ᱧᱮᱞ ᱦᱩᱭᱩᱜ ᱠᱟᱱᱟ ᱡᱮ ᱚᱱᱟ ᱫᱚ ᱱᱤᱭᱚᱢ ᱢᱮᱱᱟᱜ ᱛᱟᱠᱚᱣᱟ᱾
ᱚᱱᱟ ᱫᱚ ᱢᱤᱫᱴᱮᱜ ᱠᱩᱥᱤ ᱨᱮᱱᱟᱜ ᱠᱟᱱᱟ ᱡᱟᱦᱟᱸᱭ ᱦᱚᱲ ᱡᱮᱢᱚᱱ ᱟᱢ ᱢᱚᱡᱽ ᱜᱮ ᱢᱮᱛᱟ ᱟᱢᱟ ᱠᱤ ᱚᱱᱟ ᱱᱤᱭᱚᱢ ᱢᱮᱱᱟᱜᱼᱟ ᱟᱫᱚ ᱠᱩᱞᱦᱤ ᱠᱚᱨᱮ ᱡᱮᱢᱚᱱ ᱯᱮᱲᱟ ᱠᱚ ᱠᱚ ᱦᱮᱡ ᱠᱚᱜ ᱛᱟᱵᱚᱱ ᱠᱟᱱᱟ ᱦᱮᱸ ᱥᱮ ᱥᱮ ᱵᱟᱝᱜᱮ ᱨᱮᱦᱚᱸ ᱟᱥᱮ ᱯᱟᱥᱮ ᱚᱲᱟᱜ ᱨᱮᱱ ᱤᱭᱟᱹ ᱚᱱᱟ ᱫᱚ ᱢᱤᱫᱴᱮᱱ ᱠᱚ ᱱᱤᱭᱚᱢ ᱠᱟᱣᱫᱟ᱾ ᱠᱤ ᱫᱮᱞᱟ ᱫᱮᱞᱟ ᱵᱟᱹᱵᱩ ᱛᱤᱦᱤᱧ ᱫᱚ ᱟᱞᱮᱥᱮᱱ ᱥᱮ ᱚᱠᱚᱨ ᱤᱭᱟᱹ ᱫᱟᱹᱛᱟᱹᱱᱤ ᱵᱟᱲᱟᱭ ᱱᱟᱯᱮ ᱥᱮ ᱵᱟᱝ ᱫᱮᱞᱟᱝ ᱦᱤᱡᱩᱜ ᱯᱮ᱾ ᱟᱫᱚ ᱠᱚᱲᱟ ᱜᱤᱫᱽᱨᱟᱹ ᱠᱚᱫᱚ ᱱᱟᱦᱟᱜ ᱤᱱ ᱦᱤᱞᱳᱜ ᱫᱚ ᱵᱷᱳᱨ ᱨᱮᱠᱚ ᱰᱟᱹᱵᱽᱨᱟᱹᱜ ᱛᱟᱦᱮᱱᱟ ᱦᱳᱭ ᱵᱷᱳᱨ ᱨᱮᱠᱚ᱾ ᱩᱢᱩᱜ ᱛᱟᱦᱮᱱᱟ ᱡᱮᱢᱚᱱ ᱢᱤᱫᱴᱮᱡ ᱦᱚᱦᱚ ᱠᱚ ᱢᱮᱱᱟᱜ ᱛᱟᱠᱚᱭᱟ ᱥᱮ ᱠᱚᱲᱟ ᱜᱤᱫᱽᱨᱟᱹᱣᱟᱜ ᱡᱩᱫᱟᱹ ᱜᱮᱟ ᱟᱫᱚ ᱚᱱ ᱱᱟᱦᱜ ᱥᱮᱸᱫᱽᱨᱟ ᱠᱚ ᱤᱭᱟᱹ ᱠᱚ ᱦᱟᱸᱜ ᱫᱟᱠᱟ ᱠᱚ ᱡᱚᱢ ᱠᱟᱛᱮᱜ ᱫᱚ ᱥᱮᱸᱫᱽᱨᱟ ᱠᱚ ᱪᱟᱞᱟᱜ ᱛᱟᱦᱮᱱᱟ᱾ ᱟᱨ ᱮᱱ ᱦᱤᱞᱳᱜ ᱫᱚ ᱥᱮᱛᱟᱜ ᱫᱚ ᱡᱚᱢ ᱧᱩ ᱵᱟᱲᱟᱛᱮᱫ ᱠᱚᱲᱟ ᱜᱤᱫᱽᱨᱟᱹ ᱫᱚ ᱥᱮᱸᱫᱽᱨᱟ ᱠᱚ ᱩᱰᱩᱠᱚᱜᱼᱟ ᱾ ᱟᱨ ᱟᱭᱩᱵ ᱩᱛᱟᱹᱨ ᱠᱚ ᱵᱚᱞᱚᱱᱟ ᱟᱨ ᱟᱹᱭᱩᱵ ᱵᱮᱞᱟ ᱫᱚ ᱟᱨᱦᱚᱸ ᱢᱤᱫᱴᱮᱱ ᱱᱤᱭᱚᱢ ᱢᱮᱱᱟᱜᱼᱟ᱾ ᱢᱮᱛᱟᱜ ᱠᱟᱱᱟ ᱟᱞᱮ ᱥᱮᱫ ᱫᱚ ᱵᱚᱡᱷᱟ ᱛᱩᱧ ᱵᱡᱷᱟ ᱛᱩᱧ ᱨᱮᱫᱚ ᱟᱭ ᱦᱳᱭ ᱟᱹᱭᱩᱵ ᱵᱮᱞᱟ ᱵᱩᱡᱷᱟ ᱛᱩᱧ ᱢᱮᱱᱟᱜᱼᱟ ᱟᱨ ᱠᱚ ᱢᱮᱛᱟᱜᱼᱟ ᱢᱩᱡ ᱰᱷᱳᱞ᱾
ᱟᱯᱮᱥᱮ ᱫᱚ ᱟᱹᱭᱩᱵ ᱵᱮᱲᱟ ᱵᱚᱡᱷᱟ ᱛᱩᱧ?
ᱦᱮᱸ ᱱᱚᱝᱠᱟ ᱟᱹᱭᱩᱵ ᱵᱮᱲᱟ ᱠᱷᱚᱱ ᱮᱦᱚᱵᱚᱜᱼᱟ, ᱦᱮᱸ ᱨᱚᱲ ᱢᱮ᱾
ᱟᱞᱮᱥᱮᱫ ᱠᱤᱱᱛᱩ ᱚᱱᱟ ᱥᱮᱭ ᱢᱟᱱᱮ ᱢᱟᱡᱟᱱ ᱴᱟᱭᱤᱢ ᱦᱳᱭᱳ ᱜᱮᱭᱟ, ᱟᱭᱩᱵ ᱵᱮᱲᱟ ᱫᱚ ᱠᱤᱱᱛᱩ ᱵᱟᱝ ᱦᱩᱭᱩᱜᱼᱟ ᱚᱱᱟ ᱫᱚ ᱾
ᱵᱟᱝ ᱟᱞᱮ ᱫᱚ ᱟᱹᱭᱩᱵ ᱵᱮᱲᱟ ᱢᱟᱱᱮ ᱵᱮᱨ ᱟᱹᱣᱨᱤ ᱦᱟᱹᱥᱩᱨᱚᱜ ᱠᱷ ᱮᱦᱚᱵᱚᱜᱼᱟ᱾ ᱟᱨ ᱵᱡᱷᱟ ᱛᱧ ᱠᱷᱚᱡ ᱠᱚ ᱦᱤᱡᱩᱜᱼᱟ ᱢᱟᱹᱡᱷᱤ ᱛᱷᱟᱱ ᱢᱟᱹᱡᱷᱤ ᱛᱷᱟᱱ ᱴᱷᱮᱡ ᱠᱷᱱ ᱱᱟᱭᱠᱮ ᱵᱟᱵᱟ ᱤᱭᱟᱹ ᱠᱟᱛᱮᱫ ᱚᱸᱰᱮ ᱛᱷᱚᱲᱟ ᱠᱚ ᱫᱚᱱ ᱧᱚᱜ ᱠᱮᱫ ᱜᱮ ᱾ ᱫᱚᱱ ᱵᱟᱲᱟ ᱠᱟᱛᱮᱫ ᱱᱟᱭᱠᱮ ᱚᱲᱟᱜ ᱠᱚ ᱪᱟᱞᱟᱜᱼᱟ, ᱟᱨ ᱱᱟᱭᱠᱮ ᱚᱲᱟᱜ ᱠᱷᱚᱱ ᱮᱦᱚᱵᱚᱜᱼᱟ ᱚᱸᱰᱮ ᱠᱷᱟᱡᱟᱹᱲᱤ ᱲᱤ ᱠᱚ ᱮᱢᱚᱜ ᱛᱟᱦᱮᱱᱟ, ᱦᱳᱭ ᱡᱟᱦᱟᱸ ᱠᱚ ᱢᱮᱛᱟᱜ ᱠᱟᱱᱟ ᱟᱞᱮᱥᱮᱫ ᱫᱚ ᱢᱩᱡ ᱰᱷᱳᱞ ᱧᱩᱛᱩᱢ ᱛᱮ᱾ ᱡᱟᱦᱟᱸᱭ ᱫᱚᱠᱚ ᱯᱤᱴᱷᱟᱹ ᱠᱟᱜᱼᱟ ᱡᱟᱦᱟᱸᱭ ᱫᱚᱠᱚ ᱠᱷᱟᱹᱡᱟᱹᱲᱤ ᱛᱟᱵᱮᱱ ᱠᱚ ᱢᱮᱥᱟ ᱠᱟᱛᱮᱫ ᱠᱚ ᱮᱢᱚᱜᱼᱟ ᱜᱩᱲ ᱠᱚ᱾ ᱟᱫᱚ ᱚᱲᱟᱜ ᱚᱲᱟᱜ ᱜᱤᱫᱽᱨᱟᱹ ᱠᱚ ᱪᱟᱞᱟᱜ ᱛᱟᱦᱮᱱᱟ ᱡᱚᱛᱚ ᱦᱚᱲ ᱚᱲᱟᱜ ᱛᱮ ᱟᱨᱠᱩ ᱦᱚᱦᱚ ᱤᱫᱤ ᱛᱟᱦᱮᱱᱟ ᱢᱩᱡ ᱰᱷᱳᱞ ᱰᱷᱳᱞ ᱚᱱᱠᱟ ᱠᱚ ᱦᱚᱦᱚ ᱟᱫᱮᱨ ᱛᱟᱦᱮᱱᱟ᱾ ᱟᱨ ᱚᱸᱰᱮ ᱱᱟᱦᱟᱜ ᱜᱚᱜᱚ ᱛᱟᱵᱚᱱ ᱫᱚ ᱦᱟᱸᱜ ᱡᱚᱛᱚ ᱦᱚᱲ ᱨᱮᱱ ᱜᱤ ᱵᱚᱞᱮ ᱦᱟᱴᱟᱜ ᱨᱮ ᱠᱷᱟᱹᱡᱟᱹᱲᱤ ᱛᱟᱵᱮᱱ ᱱᱤᱭᱟᱹ ᱥᱮᱯᱤᱝ ᱠᱟᱛᱮᱫ ᱠᱚ ᱛᱤᱸᱜᱩ ᱠᱚᱜᱼᱟ᱾ ᱡᱮᱢᱚᱱ ᱜᱮ ᱜᱤᱫᱽᱨᱟᱹ ᱠᱚ ᱵᱚᱞᱚ ᱤᱫᱤᱜᱼᱟ ᱟᱨ ᱩᱱᱠᱩ ᱴᱷᱮᱱ ᱡᱷᱚᱞᱟ ᱠᱚ ᱱᱟᱦᱟᱜ ᱛᱟᱦᱮᱱ ᱛᱟᱠᱚᱣᱟ ᱠᱟᱹᱴᱤᱡ ᱠᱟᱹᱴᱤᱡ᱾ ᱥᱮ ᱡᱟᱦᱟᱸ ᱛᱤᱱᱟᱹᱝ ᱞᱟᱹᱴᱩ ᱜᱮ᱾ ᱟᱫᱚ ᱡᱟᱣᱜᱮ ᱩᱱᱤ ᱡᱟᱦᱟᱸᱛᱤᱱᱟᱜ ᱜᱮᱭ ᱮᱢᱟᱣᱫᱤᱭᱟ ᱢᱤᱫᱴᱮᱱ ᱜᱤᱫᱽᱨᱟᱹ ᱡᱟᱦᱟᱸ ᱛᱤᱱᱟᱹᱜ ᱵᱚᱞᱚᱜᱼᱟ ᱢᱤᱢᱤᱫ ᱜᱚᱴᱮᱡ ᱮᱢ ᱠᱟᱛᱮᱫ ᱟᱫᱚ ᱩᱱᱠᱩ ᱜᱤᱫᱽᱨᱟᱹ ᱫᱚᱠᱚ ᱩᱰᱩᱠ ᱦᱚᱨᱚᱜᱼᱟ, ᱟᱨᱦᱚᱸ ᱚᱱᱟ ᱠᱷᱚᱱ ᱯᱟᱥᱮᱡ ᱚᱲᱟᱜ ᱚᱱᱠᱟ ᱚᱱᱠᱟᱛᱮ ᱱᱟᱭᱠᱮ ᱚᱲᱟᱜ ᱠᱷᱚᱡ ᱠᱚ ᱮᱦᱚᱵᱼᱟ, ᱟᱨ ᱢᱤᱫ ᱢᱩᱪᱟᱹᱫ ᱠᱷᱚᱡ ᱠᱚ ᱮᱦᱚᱵᱟ ᱛᱤᱱᱟᱹᱜ ᱞᱟᱹᱴᱩ ᱴᱚᱞᱟ ᱢᱮᱱᱟᱜᱼᱟ᱾ ᱯᱩᱨᱟᱹ ᱴᱚᱞᱟ ᱠᱚ ᱢᱩᱪᱟᱹᱫ ᱠᱮᱫ ᱜᱮ ᱟᱫᱚ ᱥᱚᱨᱦᱟᱭ ᱫᱚ ᱮᱱᱦᱤᱞᱳᱜ ᱫᱚ ᱟᱫᱚ ᱢᱩᱪᱟᱹᱫ ᱮᱱᱟ ᱾
ᱟᱪᱪᱷᱟ ᱟᱯᱮᱥᱮᱫ ᱠᱤᱱᱛᱩ ᱟᱹᱰᱤ ᱱᱟᱯᱟᱭ ᱯᱮ ᱢᱟᱱᱟᱣ ᱜᱮᱭᱟ᱾ ᱟᱞᱮ ᱥᱮᱫ ᱫᱚ ᱠᱤᱱᱛᱩ ᱚᱱᱟ ᱱᱤᱭᱚᱢ ᱫᱚ ᱵᱟᱝ ᱠᱚ ᱢᱟᱱᱟᱣ ᱜᱮᱭᱟ ᱾
ᱦᱳᱭ ᱟᱫᱚ ᱚᱱᱠᱟ ᱟᱭᱢᱟ ᱞᱮᱠᱟ ᱢᱮᱱᱟᱜᱼᱟ ᱡᱮ ᱥᱟᱱᱟᱢ ᱡᱟᱭᱜᱟ ᱨᱮ ᱚᱱᱠᱟ ᱵᱟᱝ ᱦᱩᱭᱩᱜ ᱛᱟᱦᱮᱱᱟ ᱟᱨ ᱡᱟᱦᱟᱸ ᱡᱟᱭᱜᱟ ᱨᱮ ᱦᱩᱭᱩᱜ ᱛᱟᱦᱮᱱᱟ ᱚᱸᱰᱮ ᱫᱚ ᱠᱤᱱᱛᱩ ᱛᱷᱚᱲᱟ ᱨᱟᱹᱥᱠᱟᱹ ᱧᱚᱜ ᱜᱮ ᱵᱩᱡᱷᱟᱹᱜᱼᱟ ᱦᱮᱸ ᱥᱮ?
ᱦᱮᱸ ᱡᱟᱦᱟᱸ ᱨᱮ ᱦᱩᱭᱩᱜᱼᱟ ᱚᱱᱟ ᱫᱚ ᱨᱟᱹᱥᱠᱟᱹ ᱧᱚᱜ ᱜᱮ ᱦᱩᱭᱩᱜ ᱜᱮᱭᱟ ᱾
ᱦᱳᱭ ᱦᱳᱭ ᱟᱫᱚ ᱚᱱᱮ ᱚᱱᱠᱟ ᱞᱮᱠᱟ ᱞᱟᱹᱭᱟᱜ ᱢᱮᱭᱟ ᱡᱮᱢᱚᱱ ᱠᱤ ᱥᱚᱨᱚᱦᱟᱭ ᱠᱚᱦᱚᱸ ᱟᱞᱮ ᱫᱚ ᱚᱱᱮ ᱚᱱᱠᱟ ᱞᱮᱠᱟ ᱵᱚᱞᱮ ᱥᱚᱨᱦᱟᱭ ᱠᱚᱨᱮ ᱦᱚᱸ ᱟᱹᱰᱤ ᱟᱫᱚ ᱟᱹᱰᱤ, ᱯᱟᱲᱟ ᱦᱚᱸ ᱟᱭᱢᱟ ᱡᱮᱞᱮᱧ ᱜᱮ ᱮᱱᱮᱡ ᱨᱟᱠᱟᱵᱚᱜᱼᱟ, ᱮᱱᱮᱡ ᱯᱷᱮᱰᱚᱜ ᱛᱟᱦᱮᱱᱟᱞᱮ᱾
ᱟᱪᱪᱷᱟ, ᱢᱟᱱᱮ ᱮᱱᱮᱡ ᱫᱚ ᱴᱟᱢᱟᱠ ᱛᱩᱢᱫᱟᱜ ᱟᱛᱮᱜ ᱥᱮ, ᱥᱮ ᱢᱟᱭᱤᱠ ᱠᱳᱱᱚ ᱤᱭᱟᱹ ᱟᱛᱮᱜ?
ᱵᱟᱝ ᱵᱟᱝ ᱵᱟᱝ ᱴᱟᱢᱟᱠ ᱛᱩᱢᱫᱟᱜ ᱟᱛᱮ ᱜᱮ᱾
ᱟᱪᱪᱷᱟ, ᱵᱟᱠᱷᱟᱡ ᱱᱮᱛᱟᱨ ᱫᱚ ᱵᱟᱯᱞᱟ ᱠᱚ ᱨᱮ ᱵᱮᱥᱤᱨ ᱵᱷᱟᱜ ᱜᱮ ᱳᱭ ᱢᱟᱭᱤᱠ, ᱰᱤᱡᱮ ᱵᱮᱥᱤ ᱠᱚ ᱵᱮᱵᱚᱦᱟᱨᱮᱫᱟ, ᱢᱟᱱᱮ ᱡᱟᱦᱟᱸ ᱴᱨᱟᱰᱤᱥᱚᱱᱟᱞ ᱠᱟᱞᱪᱟᱨ ᱨᱮᱱᱟᱜ ᱴᱟᱢᱟᱠ ᱛᱩᱢᱫᱟᱜ ᱚᱱᱟ ᱠᱚᱫᱚ ᱠᱚ ᱵᱟᱹᱜᱤ ᱤᱫᱤ ᱫᱟ ᱟᱹᱰᱤ ᱡᱟᱭᱜᱟ ᱨᱮᱜᱮ᱾
ᱦᱳᱭ ᱦᱳᱭ ᱦᱳᱭ᱾ ᱟᱨ ᱱᱮᱛᱟᱨ ᱫᱚ ᱪᱮᱫ ᱦᱩᱭᱩᱜ ᱠᱟᱱᱟ ᱥᱮ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱵᱚᱞᱮ ᱚᱱᱟ ᱵᱚᱱ ᱧᱮᱞ ᱪᱮᱫ ᱠᱮᱫᱟ᱾ ᱟᱫᱚᱵᱚᱱ ᱢᱮᱱ ᱛᱟᱦᱮᱱᱟ ᱰᱤᱡᱮ ᱵᱟᱝᱠᱷᱟᱱ ᱢᱚᱡᱽ ᱵᱟᱝ ᱟᱹᱭᱠᱟᱹᱜᱼᱟ ᱦᱮᱸᱥᱮ᱾
ᱦᱮᱸ,
ᱟᱨ ᱚᱱᱠᱟ ᱚᱱᱠᱟ ᱛᱮ ᱟᱵᱚ ᱛᱩᱢᱫᱟᱜ ᱴᱟᱢᱟᱠ ᱫᱚᱵᱚᱱ ᱦᱤᱲᱤᱧ ᱤᱫᱤᱭᱮᱫ ᱠᱟᱱᱟ᱾
ᱥᱮ ᱜᱤᱫᱽᱨᱟᱹ ᱠᱚᱦᱚᱸ ᱠᱟᱹᱴᱤᱡ ᱠᱷᱚᱡ ᱠᱚ ᱧᱮᱞ ᱪᱮᱫ ᱮᱜ ᱠᱟᱱ ᱠᱷᱟᱡ ᱚᱱᱟ ᱠᱚᱛᱮ ᱵᱮᱥ ᱵᱟᱠᱚ ᱵᱩᱡᱷᱟᱹᱣᱟ, ᱟᱨ ᱟᱵᱚ ᱫᱚ ᱡᱮᱢᱚᱱ ᱵᱚᱱ ᱥᱮᱬᱟᱣ ᱠᱟᱱᱟ ᱵᱟᱰᱟᱭ ᱞᱮᱠᱟᱛᱮ᱾
ᱢᱮᱱᱟᱜ ᱛᱮ ᱚᱱᱠᱟ ᱵᱟᱵᱚᱱ ᱡᱟᱹᱨᱤᱭ ᱛᱟᱦᱮᱱᱟ᱾
ᱠᱤᱱᱛᱩ ᱟᱵᱚᱣᱟᱜ ᱴᱨᱟᱰᱤᱥᱚᱱᱟᱞ ᱠᱟᱞᱪᱟᱨ, ᱚᱱᱟ ᱠᱚ ᱫᱚ ᱠᱤᱱᱛᱩ ᱫᱚᱦᱚ ᱞᱟᱹᱠᱛᱤ ᱠᱟᱱᱟ᱾ ᱡᱟᱦᱟᱸ ᱛᱤᱱᱟᱹᱜ ᱢᱮᱱᱮ ᱰᱤᱡᱮ ᱯᱷᱤᱡᱮ ᱡᱟᱦᱟᱸ ᱛᱤᱱᱟᱹᱜ ᱟᱫᱷᱩᱱᱤᱠ ᱡᱩᱜᱽ ᱨᱮ ᱦᱮᱡ ᱦᱚᱪᱚᱱᱤᱡ᱾ ᱠᱤᱱᱛᱩ ᱡᱟᱦᱟᱸ ᱠᱟᱞᱪᱟᱨ ᱨᱮ ᱢᱮᱱᱟᱜᱼᱟ ᱚᱱᱟ ᱠᱚᱫᱚ ᱫᱚᱦᱚ ᱜᱮ ᱞᱟᱹᱠᱛᱤ ᱠᱟᱱᱟ᱾
ᱦᱳᱭ ᱦᱳᱭ, ᱟᱵᱚ ᱫᱚᱧ ᱞᱟᱹᱭᱟ ᱛᱤᱱᱟᱹᱜ ᱟᱵ ᱟᱵᱚᱣᱟᱜ ᱥᱟᱯᱟᱯ ᱢᱮᱱᱟᱜ ᱛᱟᱵᱚᱱᱟ, ᱛᱩᱢᱫᱟᱜ, ᱴᱟᱢᱟᱠ ᱡᱟᱦᱟᱸ ᱢᱮᱱᱟᱜ ᱛᱟᱵᱚᱱᱟ᱾ ᱚᱱᱟ ᱛᱮᱜᱮ ᱵᱮᱥ ᱵᱩᱡᱷᱟᱹᱜ ᱛᱟᱦᱮᱱᱟ, ᱡᱟᱦᱟᱸ ᱛᱤᱱᱟᱹᱜ ᱰᱤᱡᱮ ᱛᱟᱦᱮᱱ ᱵᱟᱝ ᱛᱟᱦᱮᱱ ᱟᱵᱚᱣᱟᱜ ᱠᱟᱞᱪᱟᱨ ᱨᱮᱫᱚ ᱛᱩᱢᱫᱟᱜ ᱴᱟᱢᱟᱠ ᱵᱟᱝ ᱛᱟᱦᱮᱱ ᱠᱷᱟᱡ, ᱫᱚᱝ ᱞᱟᱜᱽᱲᱮ ᱵᱟᱝ ᱦᱩᱭ ᱞᱮᱱ ᱠᱷᱟᱡ ᱫᱚ ᱵᱷᱟᱹᱜᱤ ᱫᱚ ᱵᱟᱝ ᱦᱩᱭᱩᱜᱼᱟ᱾
ᱢᱟᱱᱮ ᱵᱮᱥ ᱜᱮ ᱵᱟᱭ ᱵᱩᱡᱷᱟᱹᱜᱼᱟ᱾ ᱦᱮᱸᱥᱮ ᱵᱮᱥ ᱜᱮ ᱵᱟᱭ ᱵᱩᱡᱷᱟᱹᱜᱼᱟ ᱛᱚ ᱥᱮᱨᱚᱠᱚᱢ, ᱠᱚᱢ ᱵᱚᱞᱮ ᱡᱮᱢᱚᱱ ᱟᱞᱤᱧ ᱞᱟᱹᱭ ᱠᱮᱫᱟ, ᱥᱚᱨᱚᱦᱟᱭ ᱨᱮ ᱟᱞᱮ ᱫᱚ ᱮᱠᱫᱚᱢ ᱢᱤᱫ ᱢᱩᱪᱟᱹᱫ ᱠᱷᱚᱡ ᱮᱱᱮᱡ ᱨᱟᱠᱟᱵᱚᱜ ᱮᱱᱮᱡ ᱯᱷᱮᱰᱚᱜ ᱛᱮᱜᱮ ᱵᱤᱨᱮ ᱦᱟᱹᱥᱩᱨᱚᱜᱼᱟ, ᱮᱠᱫᱚᱢ ᱡᱟᱦᱟᱸ ᱛᱤᱱᱟᱹᱜ ᱵᱤᱨ ᱛᱟᱦᱮᱱ ᱠᱷᱚᱡ ᱞᱮ ᱮᱱᱮᱡ ᱨᱮᱦᱚᱸ᱾
ᱟᱪᱪᱷᱟ,
ᱛᱟᱭᱚᱢ ᱛᱟᱭᱚᱢ ᱛᱮ ᱟᱹᱰᱤ ᱡᱚᱢᱠᱟᱣ ᱟᱹᱭᱠᱟᱹᱜ ᱛᱟᱦᱮᱱᱟ, ᱟᱫᱚ ᱚᱱᱟ ᱤᱭᱟᱹᱛᱮ ᱵᱚᱞᱮ ᱟᱞᱮ ᱫᱚ ᱦᱟᱱᱮ ᱵᱚᱸᱜᱟᱭᱱᱟᱵᱚᱱ ᱡᱮᱞ ᱩᱛᱩ ᱫᱟᱠᱟ ᱡᱚᱢ ᱵᱟᱲᱟ ᱤᱱᱟᱹ ᱫᱚᱥᱟᱨ ᱦᱤᱞᱳᱜ ᱤᱭᱟᱹ ᱤᱱᱟᱹ ᱟᱭᱩᱵ ᱵᱮᱞᱟ ᱠᱷᱚᱡ ᱜᱮᱠᱚ ᱮᱱᱮᱜᱚᱜᱼᱟ, ᱪᱮᱫᱟᱜ ᱥᱮ ᱜᱤᱫᱽᱨᱟᱹ ᱠᱚᱫᱚ ᱡᱩᱫᱤ ᱢᱟᱨᱥᱟᱞ ᱠᱷᱚᱱ ᱵᱟᱢ ᱮᱱᱮᱜᱚᱜᱼᱟ ᱛᱚᱵᱮ ᱠᱷᱟᱡ ᱪᱤᱠᱟ ᱠᱚ ᱪᱮᱫᱟ᱾ ᱪᱤᱠᱟ ᱠᱚ ᱧᱮᱞ ᱪᱮᱫᱟ ᱜᱤᱫᱽᱨᱟᱹ ᱦᱚᱸ ᱪᱤᱠᱟᱭ ᱥᱟᱵᱚᱜᱼᱟ, ᱧᱩᱛ ᱧᱤᱫᱟᱹ ᱠᱟᱛᱮᱜ ᱫᱚ ᱜᱤᱫᱽᱨᱟᱹ ᱫᱚᱠᱚ ᱡᱟᱹᱯᱤᱫ ᱡᱚᱱᱟᱜᱼᱟ᱾ ᱥᱮ ᱚᱱᱠᱟ ᱛᱮᱫᱚ ᱛᱷᱚᱲᱮ ᱠᱚ ᱵᱩᱡ ᱫᱟᱲᱮᱭᱟᱜᱼᱟ, ᱟᱵᱚ ᱪᱮᱜᱞᱮᱠᱟ ᱦᱩᱭᱩᱜ ᱛᱟᱵᱚᱱᱟ ᱪᱮᱫ ᱠᱚ ᱦᱩᱭᱩᱜ ᱛᱟᱵᱚᱱᱟ, ᱠᱟᱹᱴᱤᱡ ᱠᱷᱚᱡ ᱜᱤᱫᱽᱨᱟᱹ ᱵᱟᱭ ᱪᱮᱫ ᱞᱮᱠᱷᱟᱡ ᱩᱱᱤ ᱫᱚ ᱪᱤᱠᱟ ᱠᱟᱛᱮᱜ ᱮ ᱵᱩᱡᱷᱟᱹᱜᱼᱟ ᱪᱤᱠᱟ ᱠᱟᱛᱮᱜ ᱵᱩᱫᱽᱫᱷᱤᱟᱭ ᱦᱮᱸ ᱥᱮ᱾
ᱦᱮᱸ ᱚᱱᱟ ᱜᱮᱛᱚ ᱟᱨ ᱦᱩᱞ ᱢᱟᱦᱟ ᱯᱮ ᱢᱟᱱᱟᱣ ᱜᱮᱭᱟ ᱛᱤᱨᱤᱥᱟ ᱡᱩᱱ?
ᱪᱮᱫ ᱞᱮᱠᱟ ᱪᱚ?
ᱦᱩᱞ ᱢᱟᱦᱟ ᱛᱤᱨᱤᱥᱟ ᱡᱩᱱ ᱯᱮ ᱢᱟᱱᱟᱣ ᱜᱮᱭᱟ, ᱦᱩᱞ ᱢᱟᱦᱟ ᱦᱩᱞ ᱢᱟᱦᱟ?
ᱦᱳᱭ ᱦᱳᱭ ᱡᱟᱦᱟᱢ ᱟᱸᱡᱚᱢ ᱟᱠᱟᱫ ᱠᱷᱟᱡ ᱤᱭᱟᱹ ᱥᱤᱫᱩ ᱠᱟᱹᱱᱩ ᱛᱟᱹᱠᱤᱱᱟᱜ ᱡᱟᱦᱟᱸ ᱡᱟᱱᱟᱢ ᱚᱲᱟᱜ ᱦᱩᱭᱩᱜ ᱠᱟᱱᱟ,
ᱦᱩᱸ ᱦᱩᱸ᱾
ᱟᱸᱡᱚᱢ ᱠᱟᱜ ᱜᱮ᱾
ᱦᱮᱸ ᱟᱸᱡ ᱦᱮᱸ ᱟᱸᱡᱚᱢ ᱫᱚ ᱦᱳᱭ ᱠᱟᱱᱟ ᱛᱚ᱾
ᱦᱳᱭ ᱚᱱᱟ ᱫᱚ ᱥᱟᱱᱛᱟᱞ ᱯᱟᱨᱜᱟᱱᱟ ᱨᱮᱜᱮ ᱢᱮᱱᱟᱜᱼᱟ, ᱟᱞᱮ ᱤᱭᱟᱹ ᱨᱮᱜᱮ᱾
ᱟᱪᱪᱷᱟ᱾
ᱟᱞᱮ ᱫᱚ ᱥᱟᱱᱛᱟᱲ ᱯᱟᱨᱜᱟᱱᱟ ᱞᱟᱹᱜᱤᱫ ᱚᱱᱟ ᱴᱚᱴᱷᱟ ᱨᱮᱜᱮᱞᱮ ᱯᱟᱲᱟᱜ ᱠᱟᱱᱟ ᱟᱨ ᱤᱭᱟᱹ ᱟᱞᱮ ᱠᱷᱚᱱ ᱫᱚ ᱥᱩᱨᱩᱜ ᱜᱮᱭᱟ᱾
ᱟᱪᱪᱷᱟ, ᱢᱟᱱᱮ ᱡᱟᱯ ᱯᱟᱨᱚᱢᱮᱱᱟ ᱛᱤᱨᱤᱥᱟ ᱡᱩᱱ ᱞᱟᱦᱟ ᱵᱚᱪᱷᱚᱨ ᱢᱟᱱᱮ ᱚᱸᱰᱮ ᱚᱸᱰᱮ ᱠᱤ ᱢᱟᱱᱮ ᱯᱩᱞᱤᱥ ᱯᱨᱚᱥᱟᱥᱚᱱ ᱛᱚᱨᱚᱯᱷ ᱛᱷᱮᱠᱮ ᱚᱱᱮ ᱦᱚᱲ ᱵᱟᱝ ᱠᱚ ᱡᱟᱣᱨᱟ ᱦᱚᱪᱚ ᱟᱠᱚ ᱚᱱᱟ ᱧᱮᱞᱚᱜ ᱠᱟᱱ
ᱚᱱᱟ ᱦᱳᱭ ᱦᱳᱭ ᱚᱸᱰᱮ ᱞᱟᱯᱷᱲᱟ ᱞᱮᱠᱟ ᱦᱩᱭ ᱞᱮᱱᱟ᱾ ᱥᱳᱥᱟᱞ ᱢᱤᱰᱤᱭᱟ ᱨᱮ ᱯᱩᱨᱟᱹ ᱠᱚ ᱵᱷᱟᱭᱨᱟᱞ ᱞᱮᱫ ᱜᱮᱭᱟ ᱱᱚᱜᱼᱚᱭ ᱱᱤᱛᱚᱜ ᱧᱮᱞᱚᱜ ᱠᱟᱱᱟ ᱥᱮ ᱱᱤᱛᱚᱜ ᱡᱩᱜᱽ ᱠᱚᱦᱚᱸ ᱛᱚ ᱵᱟᱝ ᱵᱷᱟᱜᱤᱭᱟ ᱢᱟᱱᱮ ᱢᱚᱡᱽ ᱞᱟᱹᱜᱤᱫ ᱫᱚ ᱵᱟᱠᱚ ᱥᱟᱪᱟᱣ ᱛᱟᱦᱮᱱᱟ ᱦᱚᱲ ᱡᱟᱦᱟᱱᱟᱜ ᱵᱚᱱ ᱵᱚᱸᱜᱟ ᱵᱩᱨᱩᱭᱮᱜ ᱠᱟᱱᱟ ᱚᱱᱟ ᱦᱚᱲ ᱢᱤᱫ ᱴᱮᱡ ᱠᱷᱮᱞᱳᱰ ᱞᱮᱠᱟ ᱠᱚ ᱵᱩᱡᱷᱟᱹᱣ ᱫᱟ ᱦᱮᱸᱥᱮ, ᱟᱨ ᱵᱟᱝ ᱚᱱᱮ ᱚᱱᱠᱟ ᱪᱮᱞᱛᱮ ᱛᱮᱜᱮ ᱡᱟᱦᱟᱱᱟᱜ ᱢᱟᱱᱮ ᱠᱷᱟᱹᱯᱟᱹᱨᱤᱭᱟᱹ ᱦᱩᱭᱩᱜ ᱠᱟᱱᱟ ᱟᱨ ᱠᱷᱟᱹᱯᱟᱹᱨᱤᱭᱟᱹ ᱦᱩᱭ ᱞᱮᱱ ᱠᱷᱟᱡ ᱫᱚ ᱚᱸᱰᱮ ᱯᱷᱤᱨ ᱮᱴᱟᱜ ᱥᱮᱜ ᱪᱟᱞᱟᱜ ᱠᱟᱱᱟ ᱦᱮᱱᱼᱛᱮᱱ ᱩᱸ ᱮᱦᱚᱵ ᱠᱷᱚᱡ ᱫᱚ ᱱᱚᱣᱟᱧ ᱢᱮᱱᱟ ᱥᱮ ᱟᱵᱚ ᱛᱤᱱᱟᱹᱜ ᱢᱮᱱᱟᱜ ᱵᱚᱱᱟ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱱᱟᱦᱟᱭ ᱡᱟᱦᱟᱸᱭ ᱴᱟᱜ ᱜᱮ ᱵᱚᱞᱮ ᱚᱱᱠᱟᱱ ᱡᱟᱭᱜᱟ ᱵᱚᱱ ᱪᱟᱞᱟᱜ ᱠᱷᱟᱡ ᱫᱚ ᱵᱚᱞᱮ ᱵᱷᱟᱜᱮ ᱦᱩᱫᱤᱥ